ᱦᱮᱸ ᱜᱚᱝᱠᱮ ᱪᱮᱫ ᱞᱮᱠᱟ ᱱᱟᱯᱟᱭ ᱜᱮᱭᱟᱵᱮᱱ
ᱦᱮᱸ ᱱᱟᱯᱟᱭ ᱜᱮ ᱟᱵᱮᱱ ᱜᱮ
ᱟᱹᱞᱤᱧ ᱦᱚᱸ, ᱛᱚᱵᱮ ᱚᱠᱟ ᱯᱟᱦᱟᱴᱟ ᱠᱷᱚᱡ ᱵᱮᱱ ᱨᱚᱲᱮᱜᱼᱟ?
ᱪᱮᱫ ᱞᱮᱠᱟ?
ᱚᱠᱟ ᱯᱟᱦᱟᱴᱟ ᱠᱷᱚᱡ ᱵᱮᱱ ᱨᱚᱲᱮᱼᱟ ᱚᱠᱟ ᱡᱟᱭᱜᱟ ᱠᱷᱚᱱ?
ᱟᱫᱚ ᱟᱹᱞᱤᱧ ᱫᱚ ᱱᱚᱣᱟ ᱵᱟᱝᱜᱟᱞ ᱠᱷᱚᱡ ᱤᱭᱟᱹ ᱦᱩᱭᱩᱜ ᱠᱟᱱᱟ ᱵᱳᱞᱯᱩᱨ ᱠᱷᱚᱡ ᱾
ᱚ ᱵᱳᱞᱯᱩᱨ, ᱮᱸ ᱵᱟᱝᱜᱟᱞ ᱯᱚᱱᱚᱛ ᱨᱮᱭᱟᱜ ᱵᱳᱞᱯᱩᱨ ᱯᱟᱦᱟᱴᱟ ᱠᱷᱚᱱ ᱦᱟᱝ?
ᱦᱮᱸ ᱦᱮᱸ, ᱟ ᱟᱵᱮᱱ ᱫᱚ?
ᱟᱹᱞᱤᱧ ᱫᱚ ᱱᱚᱣᱟ ᱟᱞᱤᱧ ᱡᱷᱟᱲᱠᱷᱚᱸᱰ ᱯᱚᱱᱚᱛ ᱠᱷᱚᱱ ᱞᱤᱧ ᱨᱚᱲᱮᱫᱼᱟ ᱯᱟᱹᱠᱩᱲ ᱰᱤᱥᱴᱤᱠ ᱾
ᱯᱟᱹᱠᱩᱲ ᱰᱤᱥᱴᱤᱠ ᱵᱟᱝ? ᱟᱪᱪᱷᱟ ᱟᱪᱪᱷᱟ ᱾ ᱱᱚᱣᱟ ᱚᱱᱟ ᱮᱯ ᱵᱚᱫᱚᱞ ᱛᱮ ᱛᱷᱚᱲᱟ ᱜᱟᱱ ᱤᱧ ᱦᱚᱸ ᱩᱱᱟᱹᱜ ᱢᱚᱡ ᱫᱚ ᱵᱟᱹᱧ ᱵᱟᱲᱟᱭᱟ ᱨᱮ ᱛᱷᱚᱲᱟ ᱜᱟᱱ ᱨᱤᱵᱷᱩᱞ ᱟᱹᱧ ᱞᱟᱹᱭᱟᱹᱧ ᱥᱮ ᱛᱷᱚᱲᱟ ᱜᱟᱱ ᱾
ᱱᱚᱣᱟ ᱮᱯ ᱫᱚ, ᱯᱟᱞᱮ ᱵᱮᱱ ᱱᱟᱣᱟ ᱜᱮᱭᱟ ᱵᱮᱱ ᱦᱟᱝ?
ᱱᱟᱣᱟ ᱜᱮᱭᱟᱞᱤᱧ ᱦᱮᱸ ᱴᱷᱤᱠ ᱚᱱᱟ ᱛᱮᱦᱚ ᱩᱱᱟᱹᱜ ᱢᱚᱡ, ᱵᱟᱲᱟᱭᱟ ᱯᱟᱞᱮ ᱾
ᱮᱯ ᱨᱮᱭᱟᱜ ᱴᱨᱮᱱᱤᱝ ᱵᱷᱤᱰᱭᱳ ᱠᱚᱫᱚ ᱵᱮᱱ ᱧᱮᱞ ᱠᱟᱜ ᱜᱮᱭᱟ ᱥᱮ ᱟᱹᱣᱨᱤ?
ᱟᱹᱞᱤ ᱟᱹᱣᱲᱞᱤᱧ ᱵᱟᱹᱞᱤᱧ ᱧᱮᱞ ᱠᱟᱜᱼᱟ ᱟᱞᱤᱧ ᱱᱚᱜᱼᱚᱭ ᱦᱚᱞᱟ ᱢᱟᱫᱷᱮᱨ ᱠᱷᱚᱱ ᱜᱮ ᱞᱤᱧ ᱡᱚᱭᱮᱱ ᱠᱟᱫᱟ ᱛᱚ ᱾
ᱚ, ᱴᱨᱮᱱᱤᱝ ᱵᱷᱤᱰᱭᱳ ᱨᱮ ᱢᱤᱫᱴᱮᱡ ᱠᱩ ᱮᱢ ᱠᱟᱫᱟ ᱠᱩ ᱚᱱᱟ ᱴᱨᱮᱱᱤᱝ ᱵᱷᱤᱰᱭᱳ ᱵᱮᱱ ᱧᱮᱞ ᱠᱷᱟᱱᱡ ᱡᱚᱛᱚ ᱵᱮᱱ ᱵᱩᱡᱷᱟᱹᱣᱼᱟ, ᱟᱪᱪᱷᱟ ᱟᱨᱦᱚᱸ ᱛᱷᱚᱲᱟ ᱟᱹᱞᱤᱧ ᱞᱤᱧ ᱞᱟᱹᱭ ᱟᱵᱮᱱᱟ ᱾ ᱠᱤ ᱢᱚᱛᱞᱟᱵ ᱠᱚ ᱠᱚᱞᱟᱨ ᱯᱟᱥᱴᱟ ᱠᱷᱚᱱ ᱫᱚ ᱱᱚᱜᱼᱚ ᱱᱚᱠᱟ ᱟᱹᱞᱤᱧ ᱟᱵᱮᱱ ᱵᱮᱱ ᱠᱚᱞ ᱠᱟᱫᱟ ᱛᱷᱚ
ᱦᱮᱸ ᱾
ᱟᱫᱚ ᱟᱵᱮᱱ ᱫᱚ ᱦᱟᱱᱰᱨᱮᱰ ᱯᱟᱨᱥᱮᱱᱴ ᱨᱚᱲ ᱦᱩᱭᱩᱜ ᱛᱟ ᱵᱮᱱᱟ ᱟᱨ ᱟᱹᱞᱤᱧ ᱫᱚ ᱛᱷᱟᱨᱴᱤ ᱯᱟᱨᱥᱮᱱᱴ ᱢᱟᱛᱞᱟᱵ ᱟᱵᱮᱱ ᱫᱚ ᱥᱮᱵᱷᱮᱱᱴᱤ ᱯᱟᱨᱥᱮᱱᱴ ᱟᱹᱞᱤᱧ ᱫᱚ ᱛᱷᱟᱴᱴᱤ ᱯᱟᱨᱥᱮᱱᱴ ᱞᱤᱧ ᱨᱚᱲᱟ ᱾
ᱟᱪᱪᱷᱟ ᱟᱪᱪᱷᱟ ᱛᱤᱱ ᱜᱷᱟᱹᱲᱤᱜ ᱵᱚᱞᱮ ᱟᱨ ᱠᱤ ᱚᱱᱟ ᱫᱚ?
ᱦᱚᱸᱜ-ᱚᱱᱟ ᱵᱟᱨᱚ ᱢᱤᱱᱤᱴ ᱦᱟᱹᱵᱤᱡ ᱜᱮ ᱜᱟᱞᱢᱟᱨᱟᱣ ᱨᱮᱭᱟᱜ ᱫᱚ ᱠᱟᱱᱟ ᱟᱨ ᱚᱴᱳᱢᱮᱴᱤᱠ ᱠᱚᱞ ᱠᱟᱴᱟᱜᱼᱟ ᱾
ᱚᱴᱳᱢᱮᱴᱤᱠ ᱵᱚᱞᱮ
ᱦᱮᱸ ᱚᱴᱳᱢᱮᱴᱤᱠ ᱠᱚᱞ ᱠᱟᱴᱟᱜᱼᱟ ᱾
ᱟᱪᱪᱷᱟ ᱟᱨ ᱪᱮᱫ ᱠᱩ
ᱟᱵᱮᱱ ᱵᱮᱱ ᱠᱚᱞ ᱫᱟᱛᱷᱚ ᱟᱫᱚ ᱟᱵᱮᱱ ᱫᱚ ᱯᱟᱨ ᱢᱤᱱᱤᱴ ᱫᱚᱥ ᱴᱟᱠᱟ ᱵᱮᱱ ᱧᱟᱢᱟ ᱟᱨ ᱟᱹᱞᱤᱧ ᱫᱚ ᱟᱹᱞᱤᱧ ᱫᱚ ᱨᱤᱥᱤᱵᱷᱟᱨ ᱠᱟᱱᱟ ᱞᱤᱧ ᱟᱹᱞᱤᱧ ᱫᱚ ᱯᱟᱨ ᱢᱤᱱᱤᱴ ᱟᱴ ᱴᱟᱠᱟ ᱞᱤᱧ ᱧᱟᱢᱟ ᱾
ᱟᱪᱪᱷᱟ ᱾
ᱚᱱᱟ ᱠᱚᱞᱟᱨ ᱯᱟᱥᱴᱟᱣᱟᱜ ᱫᱚ ᱛᱷᱚᱲᱟ ᱵᱮᱥᱤ ᱢᱮᱱᱟᱜᱼᱟ ᱵᱚᱞᱮ ᱵᱟᱨ ᱴᱟᱠᱟ ᱾
ᱦᱮᱸ ᱦᱮᱸ ᱵᱟᱨ ᱴᱟᱠᱟ ᱢᱟᱱᱮ ᱢᱤᱱᱤᱴ ᱯᱤᱪᱷᱟᱹ ᱟᱴ ᱴᱟᱠᱟ ᱥᱤ ᱜᱮ ᱫᱚᱥ ᱴᱟᱠᱟ ᱥᱤ ᱪᱮᱫ ᱞᱮᱠᱟ?
ᱦᱮᱸ ᱢᱤᱱᱤᱴ ᱯᱤᱪᱷᱟᱹ ᱫᱚᱥ ᱴᱟᱠᱟ ᱾ ᱟᱫᱚ ᱮᱠᱥᱚ ᱟᱥᱤ ᱢᱤᱱᱤᱴ ᱨᱮ ᱴᱟᱥᱠ ᱠᱚᱢᱯᱞᱤᱴᱚᱜ ᱠᱟᱱᱟ ᱵᱚᱞᱮ ᱾
ᱦᱮ ᱚ ᱟᱪᱪᱷᱟ ᱚᱱᱟ ᱫᱚ ᱮᱠᱥᱚ ᱟᱥᱤ ᱢᱤᱞᱤᱴ ᱨᱮ ᱦᱟᱝ?
ᱦᱮᱸ ᱮᱥᱠᱮ ᱵᱟᱫ ᱴᱟᱥᱠᱥ ᱵᱟᱵᱚᱱ ᱧᱟᱢᱟ ᱟᱨ ᱠᱚᱞᱟᱨ ᱴᱟᱥᱠᱥ ᱫᱚ ᱠᱷᱟᱹᱞᱤ ᱯᱟᱸᱪ ᱢᱤᱱᱤᱴ ᱜᱮ ᱛᱟᱦᱮᱱᱟ ᱾
ᱟᱪᱪᱷᱟ ᱦᱮᱸ ᱤᱧᱟᱹᱜ ᱠᱚᱞ ᱤᱭᱟᱹ ᱛᱚ ᱦᱚᱜᱼᱚᱭ ᱯᱨᱚᱛᱷᱚᱢ ᱜᱮᱧ ᱠᱚᱞ ᱵᱚᱞᱮ ᱯᱟᱥᱴᱤ ᱤᱭᱟᱹ ᱴᱮᱠᱥ ᱤᱭᱟᱹ ᱢᱮᱱᱟᱜᱼᱟ ᱯᱟᱞᱮ ᱾
ᱦᱳᱭ ᱱᱤᱛᱚᱜ ᱵᱮᱱ ᱠᱚᱞ ᱠᱮᱫᱟ ᱛᱷᱚ ᱱᱤᱛᱚᱜ ᱫᱚ ᱯᱩᱱᱭᱟ ᱥᱟᱨᱮᱡᱚᱜ ᱛᱟᱵᱮᱱᱟ ᱾
ᱦᱮᱸ ᱯᱩᱱᱭᱟ ᱥᱟᱨᱮᱡᱚᱜ, ᱦᱮᱸ ᱯᱩᱱᱭᱟ ᱾ ᱟᱨ ᱚᱱᱟ ᱯᱩᱱᱭᱟᱞᱤᱧ ᱯᱩᱨᱟᱹᱣ ᱞᱮᱠᱷᱟᱡ ᱵᱚᱞᱮ ᱟᱨ ᱚᱱᱟ ᱚᱱᱟ ᱫᱚ ᱪᱮᱫ ᱞᱮᱠᱟ ᱦᱩᱭᱩᱜᱼᱟ ᱵᱚᱞᱮ?
ᱯᱩᱱᱭᱟ ᱵᱮᱱ ᱯᱩᱨᱟᱹᱣ ᱞᱮᱠᱷᱟᱡ ᱛᱟᱭᱚᱢ ᱛᱮᱫᱚ ᱠᱷᱟᱹᱞᱤ ᱟᱵᱮᱱ ᱠᱚ ᱠᱚᱞ ᱟᱵᱮᱱᱟ, ᱚᱸᱰᱮ ᱜᱩᱨᱩᱯ ᱛᱟᱨᱯᱟᱨᱮ ᱵᱮᱱ ᱢᱮᱥᱮᱡᱟ ᱯᱷᱤᱨᱤ ᱜᱮᱭᱟᱞᱤᱧ ᱢᱮᱱ ᱠᱟᱛᱮᱫ ᱟᱨ ᱤᱥᱠᱮ ᱵᱟᱫᱽ ᱟᱵᱮᱱ ᱠᱚ ᱠᱚᱞ ᱟᱵᱮᱱᱟ ᱾
ᱟᱪᱪᱷᱟ ᱟᱪᱪᱷᱟ ᱜᱚᱢᱠᱮ, ᱟᱪᱪᱷᱟ ᱟᱪᱪᱷᱟ ᱾
ᱦᱳᱭ ᱟᱫᱚ ᱚᱱᱟ ᱞᱮᱠᱟ ᱜᱮ ᱦᱟᱸᱜ ᱱᱮᱠᱥᱴ ᱴᱟᱭᱤᱢ ᱠᱷᱚᱡ ᱠᱚᱨᱟᱣ ᱵᱮᱱ ᱟᱫᱚ ᱱᱤᱛᱚᱜ ᱫᱚ ᱦᱮᱸ ᱟᱞ ᱟᱞᱟᱝ ᱞᱟᱝ ᱜᱟᱞᱢᱟᱨᱟᱜᱼᱟ ᱵᱟᱨᱚ ᱢᱤᱱᱤᱴ ᱛᱚᱵᱮ ᱚᱴᱳᱢᱮᱴᱤᱠ ᱠᱚᱞ ᱠᱟᱴᱟᱜ ᱛᱟᱞᱟᱝᱟ ᱾
ᱚ ᱟᱪᱪᱷᱟ ᱟᱪᱪᱷᱟ ᱟᱪᱪᱷᱟ ᱾ ᱟᱨ ᱱᱚᱣᱟ ᱫᱚ ᱪᱮᱫ ᱞᱮᱠᱟ ᱵᱚᱞᱮ ᱤᱭᱟᱹ ᱠᱚᱠᱚ ᱧᱟᱢᱟ ᱵᱚᱞᱮ ᱤᱭᱟᱹ ᱯᱚᱭᱥᱟ ᱵᱚᱞᱮ ᱚᱱᱟ ᱪᱮᱫ ᱞᱮᱠᱟ ᱢᱟᱱᱮ ᱴᱮᱠ ᱠᱷᱚᱱ ᱮᱠ ᱛᱤᱱᱟᱹᱜ ᱨᱮᱱᱟᱜ ᱛᱤᱱᱟᱹᱜ ᱢᱤᱱᱤᱴ ᱨᱮᱱᱟᱜ ᱯᱩᱨᱟᱹᱣ ᱦᱩᱭᱩᱜᱼᱟ ᱢᱮᱱ ᱫᱟᱢ?
ᱮᱠᱥᱳ ᱟᱥᱤ ᱢᱤᱱᱤᱴ ᱨᱮᱭᱟᱜ ᱴᱟᱥᱠ ᱠᱟᱱᱟ ᱾
ᱦᱮᱸ ᱾
ᱮᱠᱥᱚ ᱟᱥᱤ ᱢᱤᱱᱤᱴ ᱯᱩᱨᱟᱹᱣ ᱦᱩᱭᱩᱜᱼᱟ ᱢᱟᱱᱮ ᱵᱟᱨᱚ ᱢᱤᱱᱤᱴ ᱠᱟᱛᱮᱜ ᱠᱟᱱᱟ ᱛᱚ ᱢᱚᱛᱞᱚᱵ ᱵᱟᱨᱟ ᱢᱤᱱᱤᱴ ᱨᱮ ᱯᱷᱚᱱ ᱠᱟᱴ ᱴᱟᱜᱼᱟ ᱠᱚᱞ ᱠᱟᱴᱟᱜᱼᱟ ᱟᱫᱚ ᱤᱱᱟᱹ ᱛᱟᱭᱚᱢ ᱫᱚ ᱟᱵᱮᱱ ᱫᱚ ᱯᱟᱸᱪᱴᱤ ᱠᱚᱞ ᱜᱮᱵᱤᱱ ᱧᱟᱢᱟ ᱛᱚ ᱟᱫᱚ ᱯᱟᱸᱪᱴᱤ ᱠᱚᱞ ᱨᱮ ᱵᱟᱨᱚ ᱢᱤᱱᱤᱴ ᱠᱟᱛᱮ ᱵᱟᱨᱚ ᱯᱟᱸᱪᱤ ᱥᱟᱴ ᱮᱠ ᱜᱷᱟᱱᱴᱟ ᱦᱩᱭᱩᱜ ᱠᱟᱱᱟ ᱥᱮ ᱪᱮᱫ
ᱦᱮᱸ ᱦᱮᱸ ᱦᱮᱸ
ᱟᱨ ᱮᱠ ᱜᱷᱟᱱᱴᱟ ᱟᱨ ᱟᱨ ᱮᱠᱥᱚ ᱟᱥᱤ ᱢᱤᱱᱤᱴ ᱨᱮᱭᱟᱜ ᱠᱟᱱᱟ ᱢᱟᱱᱮ ᱥᱟᱴ ᱢᱤᱱᱤᱴ ᱯᱷᱤᱨ ᱮᱠᱥᱚ ᱟᱥᱤ ᱟᱨ ᱟᱨ ᱥᱟᱨᱮᱡᱟᱜ ᱴᱟᱥᱠ ᱫᱚ ᱟᱹᱵᱤᱱ ᱠᱚ ᱠᱚᱞ ᱟᱵᱤᱱᱟ ᱚᱱᱛᱮ ᱠᱷᱚᱡ ᱯᱩᱨᱟᱹᱣ ᱦᱩᱭᱩᱜ ᱛᱟᱵᱤᱱᱟ
ᱟᱪᱪᱷᱟ ᱪᱷᱟ ᱟᱵᱮᱱ ᱫᱚ ᱛᱤᱱᱟᱹᱜ ᱫᱤᱱ ᱱᱚᱣᱟ ᱤᱭᱟᱹ ᱨᱮᱫᱚ
ᱟᱹᱞᱤᱧ ᱦᱚᱞᱤᱧ ᱱᱟᱣᱟ ᱜᱮᱭᱟ ᱵᱟᱨ ᱫᱤᱱ ᱜᱟᱱ ᱞᱤᱧ ᱦᱩᱭ ᱠᱟᱱᱟ ᱟᱞᱤᱧ ᱞᱤᱧ ᱠᱚᱞ ᱵᱟᱲᱟᱣ ᱟᱠᱟᱫ ᱠᱚᱣᱟ ᱟᱫᱚ ᱠᱚᱞᱟᱨ ᱠᱚ ᱠᱚᱞ ᱯᱟᱥᱴᱟ ᱫᱚ ᱪᱟᱵᱟᱭᱮᱱ ᱛᱟᱞᱤᱧᱟ ᱱᱤᱛᱚᱜ ᱫᱚ ᱟᱹᱞᱤᱧ ᱫᱚ ᱪᱮᱫ ᱡᱟᱦᱟᱸᱭ ᱠᱚ ᱠᱚᱞ ᱵᱟᱲᱟᱣᱞᱤᱧ ᱠᱟᱱᱟ
ᱟᱪᱪᱷᱟ ᱟᱪᱪᱷᱟ ᱚ ᱢᱟᱱᱮ ᱟᱵᱮᱱ ᱦᱚᱸᱵᱮᱱ ᱱᱟᱣᱟ ᱜᱮᱭᱟ ᱵᱚᱞᱮ ᱚᱱᱟᱜ ᱵᱤᱱ ᱟᱪᱪᱷᱟ
ᱦᱮᱸ ᱵᱟᱨᱯᱮ ᱫᱤᱱ ᱜᱤᱞᱤᱧ ᱦᱩᱭᱠᱟᱱᱟ
ᱛᱤᱱᱟᱹᱜ ᱫᱤᱱ?
ᱵᱟᱨ ᱯᱮ ᱫᱤᱱ ᱜᱤᱞᱤᱧ ᱦᱩᱭᱠᱟᱱᱟ ᱯᱮ ᱫᱤᱱ ᱜᱟᱱ
ᱟᱪᱪᱷᱟ ᱤᱧ ᱫᱚ ᱟᱭᱢᱟ ᱫᱤᱱ ᱨᱮᱜᱤ ᱠᱚᱛᱚ ᱡᱚᱛᱚ ᱯᱩᱨᱟᱹᱣ ᱜᱮᱛᱤᱧᱟ ᱦᱮᱸ ᱟᱫᱚ ᱤᱧ ᱴᱟᱭᱤᱢ ᱵᱟᱹᱧ ᱧᱟᱢᱠᱟᱫᱟ ᱠᱚ ᱫᱤᱱ ᱤᱧ ᱵᱟᱨᱦᱮᱨᱮᱧ ᱛᱟᱦᱮᱸ ᱠᱟᱱᱟ ᱵᱚᱞᱮ ᱛᱷᱚᱲᱟ ᱚᱥᱩᱵᱤᱫᱟ ᱛᱟᱦᱮᱸ ᱵᱚᱞᱮ ᱟᱫᱚ ᱛᱤᱸᱯᱚᱞ ᱚᱲᱟᱜ ᱨᱮᱜᱮ ᱢᱤᱱᱟᱹᱧ ᱟᱫᱚ ᱯᱷᱤᱨᱤ ᱵᱚᱞᱮ ᱟᱨᱠᱤ ᱢᱤᱱᱟᱹᱧ ᱜᱮᱭᱟ
ᱟᱪᱪᱷᱟ ᱦᱟᱸᱜ ᱴᱨᱮᱱᱤᱝ ᱵᱷᱤᱰᱭᱚ ᱦᱟᱸᱜ ᱚᱱᱟ ᱞᱤᱝᱠ ᱨᱮᱠᱚ ᱮᱢ ᱟᱠᱟᱫᱟ ᱚᱱᱟ ᱤᱭᱟᱹ ᱨᱮᱵᱤᱱ ᱪᱟᱞᱟᱜᱼᱟ ᱚᱱᱟ ᱜᱨᱩᱨᱩᱯ ᱨᱮᱭᱟᱜ ᱪᱮᱛᱟᱱ ᱚᱱᱟ ᱰᱤᱥᱠᱨᱤᱯᱥᱚᱱ ᱨᱮ ᱟᱨ ᱢᱤᱫᱴᱟᱱ ᱟᱱᱟᱣᱩᱱᱥ ᱪᱷᱩᱞᱟ ᱜᱨᱩᱯ ᱢᱮᱱᱟᱜᱼᱟ ᱚᱱᱟ ᱨᱮᱦᱚᱸ ᱚᱰᱮᱠᱷᱚᱱ ᱜᱮ ᱟᱱᱟᱩᱱᱥ ᱵᱟᱞᱟ ᱥᱮᱠᱥᱮᱱ ᱠᱷᱚᱡ ᱦᱚᱸᱵᱤᱱ ᱪᱟᱞᱟᱣ ᱠᱟᱛᱮ ᱵᱮᱱ ᱧᱮᱞ ᱫᱟᱲᱮᱭᱟᱜᱼᱟ ᱚᱸᱰᱮ ᱠᱷᱚᱱ ᱴᱨᱮᱱᱤᱝ ᱵᱷᱤᱰᱤᱭᱚ ᱠᱚ ᱮᱢ ᱠᱟᱫᱟ ᱟᱨ ᱱᱟᱭᱤᱱᱴᱤ ᱢᱤᱱᱤᱴ ᱠᱷᱩᱞᱟᱹᱣ ᱞᱮᱠᱷᱟᱡ ᱢᱤᱫᱴᱮᱱ ᱯᱷᱚᱨᱚᱢ ᱯᱷᱤᱞᱟᱯ ᱦᱩᱭᱩᱜᱼᱟ ᱯᱷᱤᱨ ᱮᱠᱥᱚ ᱟᱥᱤ ᱢᱤᱱᱤᱴ ᱯᱩᱨᱟᱹᱣ ᱠᱟᱛᱮ ᱦᱚᱸ ᱢᱤᱫ ᱯᱷᱚᱨᱚᱢ ᱯᱷᱤᱞᱟᱯ ᱦᱩᱭᱩᱜᱼᱟ ᱚᱱᱮ ᱚᱝᱠᱟ ᱠᱟᱱᱟ ᱟᱫᱚ ᱚᱱᱟᱦᱟᱸᱜ ᱛᱷᱚᱲᱟ ᱜᱟᱱ ᱧᱮᱞ ᱵᱮᱱ ᱦᱟᱸᱜ ᱟᱵᱮᱱ ᱵᱮᱱ ᱵᱩᱡᱷᱟᱹᱣᱟ ᱟᱹᱰᱤ ᱢᱚᱸᱡᱽ ᱠᱚ ᱞᱟᱹᱭ ᱟᱠᱟᱫᱟ ᱦᱩᱸ ᱟᱨ ᱛᱚᱵᱮ ᱜᱚᱝᱠᱮ ᱪᱮᱫ ᱞᱮᱠᱟ? ᱟᱯᱮ ᱯᱟᱥᱴᱟ ᱤᱭᱟᱹ ᱦᱩᱞ ᱫᱤᱵᱚᱥ ᱠᱚ ᱪᱮᱫᱠᱟ ᱤᱭᱟᱹ ᱦᱩᱞ ᱢᱟᱦᱟ ᱪᱮᱫ ᱞᱮᱠᱟ ᱢᱟᱱᱟᱣ ᱦᱩᱭᱱᱟ
ᱦᱮᱸ ᱢᱟᱱᱟᱣ ᱦᱩᱭᱱᱟ ᱴᱚᱞᱟ ᱠᱚᱨᱮ ᱦᱚ ᱛᱟᱯᱚᱨᱮ ᱢᱚᱸᱡᱽ ᱜᱮ ᱦᱩᱭᱱᱟ ᱟᱵᱟᱨ ᱦᱚᱞᱟ ᱫᱚ ᱜᱚᱴᱟ ᱤᱭᱟᱹ ᱜᱚᱴᱟ ᱛᱮ ᱢᱚᱸᱡᱽ ᱵᱟᱝ ᱦᱩᱭ ᱠᱟᱱᱟ ᱛᱚ ᱢᱟᱱᱮ ᱫᱟᱜ ᱤᱫᱤ ᱛᱮ ᱫᱤᱭᱮ ᱟᱵᱟᱨ ᱛᱤᱦᱤᱧ ᱠᱚ ᱵᱚᱞᱮ ᱟᱨ ᱡᱟ ᱚᱱᱩᱥᱴᱷᱟᱱ ᱠᱚ ᱛᱟᱦᱮᱸ ᱵᱟᱲᱟ ᱠᱟᱱᱟ
ᱦᱚᱭ
ᱚᱱᱟ ᱫᱚ ᱛᱤᱦᱤᱧ ᱦᱩᱭᱩᱜ ᱠᱟᱱᱟ ᱵᱚᱞᱮ
ᱟᱞᱮ ᱯᱟᱥᱴᱟ ᱦᱚᱸ ᱢᱚᱸᱡᱽ ᱜᱮ ᱦᱩᱭᱱᱟ ᱟᱞᱮ ᱢᱟᱞᱮ ᱱᱚᱸᱰᱮ ᱢᱟᱞᱮ ᱥᱩᱨᱩᱜᱼᱟ ᱯᱟᱠᱩᱲ ᱯᱟᱥᱴᱟ ᱠᱷᱚᱡ ᱵᱷᱚᱜᱽᱱᱟᱰᱤ ᱢᱟᱞᱮ ᱥᱩᱨᱩᱜᱼᱟ ᱱᱤᱛᱚᱝ ᱟᱫᱚ ᱪᱟᱞᱟᱣ ᱦᱮᱡ ᱵᱟᱲᱟᱭ ᱱᱟᱞᱮ ᱟᱹᱰᱤ ᱵᱷᱟᱜᱮ ᱟᱴᱠᱟᱨ ᱛᱟᱦᱮᱸ ᱞᱮᱱᱟ
ᱦᱩᱸ ᱦᱩᱸ ᱦᱩᱸ ᱚᱸᱰᱮ ᱠᱷᱚᱡ ᱫᱚ ᱤᱭᱟᱹ ᱛᱚ ᱵᱷᱚᱜᱽᱱᱟᱰᱤ ᱫᱚ ᱥᱩᱨ ᱜᱮᱭᱟᱯᱮ ᱚᱸᱰᱮᱠᱷᱚᱡ ᱫᱚ ᱵᱟᱝ?
ᱦᱮᱸ ᱥᱩᱨ ᱜᱮᱭᱟᱞᱮ ᱱᱚᱰᱮ ᱠᱷᱚᱡ ᱦᱮᱸᱥᱮ ᱠᱩᱰᱤᱭᱟᱹ ᱥᱮ ᱛᱤᱨᱤᱥ ᱠᱤᱞᱚᱢᱤᱴᱟᱨ ᱞᱮᱠᱟᱞᱮ ᱦᱩᱭᱩᱜᱼᱟ
ᱟᱪᱪᱷᱟ ᱪᱷᱟ ᱛᱟᱦᱚᱞᱮ ᱫᱚ ᱩᱱᱟᱹᱜ ᱥᱩᱱ ᱫᱚ ᱩᱱᱟᱹᱜ ᱫᱚ ᱵᱟᱝ ᱥᱟᱺᱜᱤᱧᱟ ᱥᱩᱨ ᱨᱮᱜᱮ᱾
ᱟᱯᱮ ᱱᱚᱣᱟ ᱵᱳᱞᱯᱩᱨ ᱦᱟᱝ?
ᱦᱮᱸ ᱵᱳᱞᱯᱩᱨ᱾
ᱵᱳᱞᱯᱩᱨ, ᱦᱳᱭ ᱦᱳᱭ᱾
ᱟᱨ ᱤᱭᱟᱹ ᱟᱨ
ᱴᱨᱮᱱ
ᱞᱟᱹᱭᱢᱮ ᱢᱟ, ᱞᱟᱹᱭᱢᱮ ᱦᱟᱸᱜ ᱟᱢᱟᱜ
ᱚ ᱢᱮᱱᱫᱟᱞᱤᱧ ᱟᱯᱮ ᱯᱟᱥᱴᱟ ᱨᱮᱱ ᱠᱚ ᱵᱮᱝᱜᱚᱞ ᱯᱚᱱᱚᱛ ᱨᱮᱱ ᱟᱹᱰᱤ ᱡᱟᱹᱥᱛᱤ ᱱᱚᱣᱟ ᱮᱯ ᱨᱮ ᱮᱠᱴᱤᱵᱷ ᱢᱮᱱᱟᱜ ᱠᱚᱣᱟ᱾
ᱦᱮᱸ ᱟᱞᱮ ᱱᱚᱣᱟ ᱠᱚᱨᱮ ᱦᱮᱸ ᱵᱤᱥᱤᱨᱟᱜᱽ ᱦᱮᱱᱟᱜ ᱠᱚᱣᱟ ᱵᱚᱞᱮ ᱾ ᱢᱟᱱᱮ ᱩᱝᱠᱩ ᱫᱚ ᱟᱨᱠᱤ ᱵᱟᱲᱟᱭ ᱠᱟᱹᱭ ᱠᱟᱫᱟ ᱠᱚ ᱠᱟᱹᱡ᱾ ᱵᱩᱡᱷᱟᱹᱣ ᱠᱟᱫᱟ ᱠᱚ ᱩᱝᱠᱩ ᱫᱚ ᱠᱩ ᱵᱩᱡᱷᱟᱹᱣ᱾
ᱦᱳᱭ ᱦᱳᱭ ᱦᱳᱭ᱾
ᱢᱟᱱᱮ ᱩᱝᱠᱩ ᱠᱚ ᱵᱟᱲᱟᱭ ᱪᱟᱵᱟ ᱠᱟᱫᱟ ᱯᱟᱨ ᱤᱱᱠᱟᱢ ᱪᱮᱜ ᱞᱮᱠᱟ? ᱟᱹᱭᱩᱥ ᱦᱩᱭᱩᱜᱼᱟ ᱪᱤᱜ ᱞᱮᱠᱟ ᱵᱟᱝ ᱪᱤᱜ ᱞᱮᱠᱟ ᱠᱟᱹᱡ ᱚᱱᱟ ᱡᱤᱱᱤᱥ ᱠᱚ ᱱᱤᱛᱚᱝ ᱠᱚ ᱵᱩᱡᱷᱟᱹᱣ ᱪᱟᱵᱟᱠᱮᱫ ᱛᱮ ᱵᱚᱞᱮ ᱡᱚᱛᱚ ᱦᱚᱲ ᱱᱤᱛᱚᱝ ᱥᱟᱵ ᱠᱟᱜ ᱢᱮ ᱤᱧ ᱵᱟᱲᱟᱭ ᱠᱮᱫᱟᱧ ᱦᱤᱛᱚᱝ ᱟᱨᱚ ᱢᱤᱫ ᱦᱚᱲᱤᱧ ᱞᱟᱹᱭᱟᱭ ᱠᱟᱱᱟ ᱩᱱᱤ ᱟᱨᱚ ᱚᱱᱮ ᱚᱝᱠᱟ᱾
ᱦᱳᱭ ᱦᱮᱸ᱾ ᱚᱝᱠᱟ ᱞᱮᱠᱟᱜᱮ ᱟᱞᱮ ᱨᱮᱱᱜ ᱠᱚᱲᱟᱧ ᱞᱟᱹᱭ ᱟᱠᱟᱫ ᱠᱚ ᱜᱮᱭᱟ ᱵᱟᱨᱭᱟ ᱯᱮᱭᱟ ᱟᱫᱚ ᱩᱝᱠᱩ ᱦᱚᱸ ᱠᱚ ᱠᱚᱨᱟᱣ ᱵᱟᱲᱟᱭ ᱜᱮᱭᱟ ᱱᱚᱣᱟ ᱠᱚ ᱾
ᱟᱪᱪᱷᱟ ᱟᱨ ᱚᱱᱟ ᱤᱭᱟᱹ ᱠᱚᱫᱚ ᱪᱤᱜᱠᱟ ᱧᱮᱞᱚᱜᱼᱟ ᱵᱚᱞᱮ ᱚᱱᱟ ᱯᱟᱭᱥᱟ ᱤᱧ ᱮᱠᱷᱚᱱᱟᱜ ᱵᱤᱰᱨᱟᱭ ᱵᱟᱹᱧ ᱵᱟᱲᱟᱭ ᱞᱚᱞᱮ ᱟᱨᱠᱤ
ᱦᱚᱼ ᱚᱸᱰᱮ ᱯᱮᱢᱮᱱᱴ ᱨᱮᱭᱟᱜ ᱥᱮᱠᱥᱮᱱ ᱮᱢ ᱠᱟᱫᱟ ᱠᱚ ᱚᱱᱟ ᱯᱮᱢᱮᱱᱴ ᱨᱮᱭᱟᱜ ᱥᱮᱠᱥᱮᱱ ᱠᱷᱚᱱ ᱜᱮᱵᱮᱱ ᱪᱮᱠ ᱟᱣᱩᱴ ᱫᱟᱲᱮᱭᱟᱜᱼᱟ ᱚᱸᱰᱮ ᱠᱷᱚᱡ ᱯᱮᱢᱮᱱᱴ ᱟᱹᱞᱤᱧ ᱦᱚᱸ ᱯᱮᱢᱮᱱᱴ ᱚᱱᱟ ᱤᱭᱟᱹ ᱫᱚ ᱵᱟᱹᱞᱤᱧ ᱠᱚᱨᱟᱣ ᱟᱠᱟᱫᱟ ᱚᱱᱟ ᱠᱚᱫᱚ᱾ ᱚᱱᱟ ᱠᱩ, ᱛᱚ ᱟᱫᱚ ᱪᱮᱫ ᱠᱚ ᱢᱮᱱᱟ ᱴᱟᱥᱠ ᱠᱚ ᱠᱚᱢᱯᱞᱤᱴ ᱞᱮᱱ ᱜᱮ ᱟᱫᱚ ᱦᱟᱸᱜ ᱥᱠᱮ ᱵᱟᱫᱽ ᱯᱮᱢᱮᱱᱴ ᱠᱚᱫᱚ ᱠᱚᱨᱟᱣ ᱦᱩᱭᱩᱜᱼᱟ᱾ ᱟᱹᱞᱤᱧ ᱦᱚᱸ ᱫᱚ ᱪᱮᱫ ᱞᱮᱠᱟ ᱧᱟᱢᱚᱜᱼᱟ ᱚᱸᱰᱮ, ᱯᱮᱢᱮᱱᱴ ᱨᱮᱭᱟᱜ ᱥᱮᱠᱥᱮᱱ ᱠᱚ ᱮᱢ ᱠᱟᱫᱟ ᱟᱫᱚ ᱵᱷᱤᱰᱭᱳ ᱧᱮᱞ ᱠᱟᱛᱮ ᱜᱮᱞᱤᱧ ᱵᱟᱰᱟᱭᱟ ᱟᱹᱞᱤᱧ ᱦᱚᱸ᱾
ᱟᱪᱪᱷᱟ ᱟᱪᱪᱷᱟ ᱟᱪᱪᱷᱟ᱾ ᱱᱚᱣᱟ ᱫᱚ ᱵᱚᱞᱮ ᱛᱤ ᱛᱤᱱᱟᱹᱜ ᱫᱤᱱ ᱠᱷᱚᱡ ᱢᱮᱱᱟᱜᱼᱟ ᱟᱭᱢᱟ ᱫᱤᱱ ᱠᱷᱚᱡ ᱜᱤ?
ᱵᱟᱹᱞᱤᱧ ᱵᱟᱲᱟᱭ ᱠᱟᱱ ᱛᱟᱦᱮᱱᱟ ᱟᱹᱞᱤᱧ ᱦᱚᱸ, ᱤᱱᱥᱴᱟᱜᱨᱟᱢ ᱠᱷᱚᱱ ᱢᱤᱫᱴᱮᱡ ᱵᱷᱤᱰᱭᱳ ᱠᱚ ᱥᱮᱭᱟᱨᱟᱜ ᱞᱤᱧᱟᱹ ᱜᱟᱛᱮ ᱠᱚᱲᱟ ᱢᱟᱪᱷᱟ ᱜᱮ ᱟᱫᱚ ᱚᱱᱟ ᱵᱷᱤᱰᱭᱳ ᱠᱷᱚᱡ ᱱᱟᱢᱵᱟᱨ ᱞᱤᱧ ᱦᱟᱛᱟᱣ ᱠᱮᱫᱟ, ᱟᱨ ᱮᱥᱠᱮ ᱵᱟᱫᱽ ᱜᱨᱩᱯ ᱨᱮᱞᱤᱧ ᱮᱰ ᱮᱱᱟ᱾ ᱮᱰ ᱠᱟᱛᱮᱜ, ᱪᱮ ᱠᱚ ᱢᱮᱱᱟ ᱚᱸᱰᱮ ᱛᱟᱭᱚᱢᱛᱮ ᱚᱱᱟ ᱴᱨᱮᱱᱤᱝ ᱵᱷᱤᱰᱭᱳ ᱠᱚᱞᱤᱧ ᱧᱮᱞ ᱠᱮᱫᱟ ᱮᱤᱥᱠᱮᱵᱟᱫᱽ ᱛᱷᱚᱲᱟ ᱞᱤᱧ ᱪᱤᱜ ᱢᱟᱲᱟᱝ ᱠᱮᱫᱟ ᱮᱥᱠᱮ ᱵᱟᱫᱽ ᱞᱤᱧ ᱮᱦᱚᱵ, ᱦᱮᱸ ᱦᱮᱸ᱾
ᱟᱪᱪᱷᱟ ᱟᱪᱪᱷᱟ ᱟᱪᱪᱷᱟ᱾ ᱤᱧ ᱦᱚᱸ ᱢᱤᱫᱴᱮᱝ ᱠᱚᱲᱟ ᱫᱚᱞᱮ ᱵᱚᱞᱮ ᱫᱟᱫᱟ ᱦᱚᱲ ᱠᱟᱱ ᱜᱮᱭᱟ, ᱵᱤᱥᱥᱚ ᱵᱷᱟᱨᱚᱛᱤ ᱨᱮ ᱯᱟᱲᱦᱟᱜᱼᱟ ᱦᱮᱸ ᱟᱨᱠᱤ ᱯᱩᱨᱣᱟᱹᱭ ᱵᱟᱲᱟᱭᱟ ᱟᱨᱠᱤ ᱦᱮᱸ ᱩᱱᱤ ᱛᱨᱩᱪᱩᱨ ᱦᱤᱪᱤᱨ ᱦᱩᱭ ᱠᱟᱱᱟᱞᱮ ᱟᱫᱚ ᱩᱱᱤᱭ ᱢᱮᱛᱟᱟᱹᱫᱧ ᱠᱟᱱ ᱛᱟᱦᱮᱸ ᱦᱚᱜᱼᱚᱭ ᱤᱭᱟᱹ ᱩᱱᱜᱮ ᱡᱚᱛᱚᱭ ᱠᱷᱩᱞᱟᱹᱣ ᱤᱭᱟᱹᱣ ᱟᱠᱟᱫ ᱛᱤᱧᱟᱹ ᱵᱚᱞᱮ᱾ ᱢᱟᱱᱮ ᱡᱷᱤᱜ ᱳᱯᱮᱱ ᱠᱟᱜ ᱛᱤᱧᱟᱹ ᱵᱚᱞᱮᱜᱮ ᱠᱷᱩᱞᱟᱹᱣ ᱟᱠᱟᱞᱫ ᱛᱤᱧᱟᱹ ᱡᱟᱥᱴ ᱟᱨᱮ ᱢᱤᱛᱟᱹᱧ ᱠᱟᱱ ᱛᱟᱦᱮᱸᱱᱟ ᱞᱟᱜᱟᱣᱟᱢᱟ ᱦᱟᱜ ᱢᱚᱸᱡᱽ ᱛᱮ ᱴᱟᱭᱤᱢ ᱤᱭᱟᱹᱛᱮ ᱵᱚᱞᱮ ᱟᱫᱚ ᱤᱧ ᱦᱚᱸ ᱴᱟᱢ ᱴᱟᱭᱤᱢ ᱵᱟᱹᱧ ᱧᱟᱢ ᱫᱟ ᱟᱨ ᱛᱷᱳᱲᱟ ᱪᱷᱩᱴᱤ ᱯᱟᱲᱟᱜ ᱚᱱᱟ ᱚᱲᱟᱜ ᱪᱟᱞᱟᱜ ᱪᱟᱞᱟᱣ ᱟᱠᱟᱱᱟ, ᱟᱫᱚ ᱵᱟᱹᱧ ᱵᱩᱡᱽ ᱫᱟᱲᱮᱭᱟᱜ ᱠᱟᱱᱟ ᱪᱮ ᱞᱮ ᱵᱚᱞᱮ᱾
ᱦᱚᱭ
ᱟᱫᱚ, ᱱᱤᱛᱚᱜ ᱵᱮᱱ ᱵᱩᱡ ᱠᱮᱫᱟ ᱛᱚᱞᱤᱧ ᱞᱟᱹᱭᱟᱜ ᱵᱤᱱᱟ ᱟᱨᱦᱟᱜ
ᱦᱟᱸ
ᱦᱮᱸ ᱟᱞᱮᱥᱮᱜ, ᱫᱟᱜ ᱵᱟᱲᱟ ᱠᱮᱫᱟᱭ ᱦᱚᱞᱟ ᱛᱤᱦᱤᱧ ᱫᱚ ᱟᱹᱣᱨᱤ ᱫᱟᱜᱟ᱾
ᱟᱪᱪᱷᱟ ᱟᱞᱮ ᱦᱚᱸ ᱨᱤᱢᱤᱞ ᱦᱚᱞᱟ ᱫᱚ ᱫᱟᱜ ᱢᱮ ᱫᱟᱜ ᱵᱟᱲᱟᱜ ᱠᱮᱜ ᱜᱮ ᱩᱱᱟᱹᱜ ᱫᱚ ᱵᱟᱭ ᱫᱟᱜ ᱠᱟᱫᱟ ᱚᱱᱠᱟ ᱞᱮᱠᱟ ᱫᱚ ᱵᱟᱝ ᱵᱚᱞᱮ ᱟᱨᱠᱤ ᱡᱟᱦᱟᱸ ᱵᱚᱞᱮ ᱢᱳᱴᱟᱢᱩᱴᱤ
ᱟᱨ ᱪᱟᱥ ᱠᱚᱫᱚ ᱜᱚᱢᱠᱮ ᱪᱮᱫ ᱞᱮᱠᱟ ᱟᱯᱮᱥᱮᱫ ᱫᱚ
ᱜᱚᱝᱠᱮ ᱤᱧᱟᱜ ᱫᱚ ᱴᱮᱠᱥ ᱵᱟᱝᱧ ᱯᱷᱚᱱᱟᱜ ᱢᱮᱭᱟ ᱟ ᱯᱩᱨᱟ.
ᱦᱮᱸ, ᱯᱩᱱᱭᱟ ᱯᱩᱨᱟᱹ ᱦᱩᱭᱩᱜ ᱛᱟᱵᱮᱱᱟ ᱟᱨ ᱤᱥᱠᱮᱵᱟᱫᱽ ᱫᱚ ᱟᱵᱮᱱ ᱵᱮᱱ ᱢᱮᱛᱟ ᱠᱚᱣᱟ ᱜᱩᱨᱩᱯ ᱨᱮ ᱠᱚᱞ ᱾ ᱠᱚᱞᱟᱹᱧ ᱯᱮ ᱯᱷᱤᱨᱤ ᱜᱤᱭᱟᱹᱧ ᱢᱮᱱ ᱠᱟᱛᱮᱫ
ᱦᱩᱸ ᱦᱩᱸ ᱦᱩᱸ ᱴᱷᱤᱠ ᱴᱷᱤᱠ ᱴᱷᱤᱠ ᱴᱷᱤᱠ ᱢᱟᱱᱮ ᱟᱢᱦᱚᱸ ᱚᱱᱠᱟᱱᱟᱜ ᱚᱱᱟ ᱚᱱᱟᱫᱚᱢ ᱯᱩᱨᱟᱹᱣ ᱠᱮᱫᱟ ᱚᱱᱟ ᱴᱮᱠᱥ ᱫᱚ ᱵᱟᱝ
ᱦᱮᱸ ᱚᱱᱟ ᱴᱟᱥᱠ ᱫᱚᱞᱤᱧ ᱯᱩᱨᱟᱹᱣ ᱠᱮᱫᱟ ᱯᱟᱸᱪᱴᱤ ᱠᱚᱞ ᱫᱚ ᱚᱱᱛᱚᱛᱚ ᱵᱟᱹᱱᱩᱜ ᱛᱟᱹᱞᱤᱧᱟ
ᱦᱩᱸ ᱦᱩᱸ
ᱟᱨ ᱦᱟᱱᱟ ᱠᱚ ᱠᱷᱟᱹᱞᱤ ᱞᱤᱧ ᱠᱚᱞ ᱵᱟᱲᱟ ᱚᱪᱚᱭᱮᱫ ᱠᱚᱣᱟ
ᱟᱪᱪᱷᱟ ᱟᱪᱪᱷᱟ ᱡᱮᱢᱚᱱ ᱱᱚᱜᱼᱚᱭ ᱤᱧᱮᱢ ᱢᱮᱱ ᱠᱮᱫ ᱛᱤᱧ ᱵᱚᱞᱮ ᱢᱮᱛᱟᱫᱤᱧᱟᱢ ᱵᱟᱝ
ᱦᱚᱭ ᱚᱱᱮᱞᱤᱧ ᱢᱮᱛᱟᱜ ᱵᱮᱱᱟ ᱵᱚᱞᱮ ᱦᱮᱸ ᱪᱮᱫ ᱞᱮᱠᱟ ᱯᱷᱤᱨᱤ ᱜᱮᱭᱟᱵᱮᱱ ᱥᱮ ᱵᱟᱝ
ᱦᱩᱸ ᱟᱪᱪᱷᱟ ᱟᱪᱪᱷᱟ ᱚᱱᱠᱟ ᱟᱪᱪᱷᱟ ᱟ ᱵᱷᱟᱹᱜᱤ ᱜᱮ ᱦᱳᱭᱛᱚ ᱱᱚᱣᱟ ᱫᱚ ᱢᱮᱱᱟᱜ ᱜᱮᱭᱟ ᱵᱚᱞᱮ ᱱᱚᱣᱟ ᱫᱟ ᱦᱟᱝ ᱵᱤᱥᱤ ᱫᱚ ᱵᱟᱝ ᱢᱤᱱᱤᱴ ᱠᱤᱪᱷᱩ ᱤᱭᱟ‌. ᱛᱟᱦᱮᱱ ᱠᱷᱟᱱ ᱚᱱᱠᱟ ᱟᱨᱠᱤ ᱦᱟᱝ ᱵᱮᱥᱤ ᱤᱭᱟᱹ ᱠᱚᱨᱮ ᱮᱯᱴᱤᱠ ᱢᱮᱱᱟᱜ ᱠᱚᱣᱟ ᱵᱚᱞᱮ ᱟᱭᱢᱟ ᱧᱮᱞ ᱠᱟᱜ ᱠᱚᱣᱟ
ᱦᱮᱸ ᱟᱯᱮ ᱛᱤᱱᱟᱹᱜ ᱞᱤᱧ ᱜᱟᱞᱢᱟᱨᱟᱣ ᱠᱟᱱᱟ ᱠᱷᱟᱹᱞᱤ ᱟᱯᱮ ᱚᱱᱟ ᱵᱮᱝᱜᱚᱞ ᱯᱚᱱᱚᱛ ᱨᱮᱱ ᱜᱮᱠᱚ ᱯᱷᱳᱱ ᱵᱟᱲᱟ ᱟᱠᱟᱫ ᱞᱤᱧᱟ ᱥᱮ ᱟᱹᱞᱤᱧ ᱦᱚᱸᱞᱤᱧ ᱠᱚᱞ ᱵᱟᱲᱟ ᱞᱮᱫᱟ ᱛᱷᱚ ᱠᱷᱟ. ᱞᱤ ᱵᱮᱝᱜᱚᱞ ᱯᱚᱱᱚᱛ ᱨᱮᱱ ᱜᱮ ᱟ ᱟᱯᱮ ᱵᱮᱝᱜᱚᱞ ᱯᱚᱱᱚᱛ ᱨᱮᱱ ᱥᱚᱸᱜᱮ ᱜᱮᱞᱤᱧ ᱜᱟᱞᱢᱟᱨᱟᱣ ᱠᱟᱱᱟ
ᱛᱟᱯᱚᱨ ᱟᱪᱪᱷᱟ ᱟᱪᱪᱷᱟ ᱟᱪᱪᱷᱟ
ᱟᱨ ᱩᱱᱠᱩ ᱫᱚᱠᱚ ᱥᱮᱬᱟ ᱧᱚᱜ ᱜᱮᱭᱟ ᱱᱚᱣᱟ ᱠᱚᱫᱚ ᱞᱟᱦᱟ ᱠᱷᱚᱡ ᱠᱚ
ᱦᱮᱸ ᱵᱟᱠᱤ ᱟᱹᱰᱤ ᱪᱮᱨᱦᱟ ᱵᱟᱵᱟᱨᱮ ᱟᱹᱰᱤ ᱟᱹᱰᱤ ᱥᱮᱬᱟ ᱟᱹᱰᱤ ᱥᱮᱬᱟ ᱟᱹᱰᱤ ᱥᱮᱬᱟ
ᱟᱫᱚ ᱟᱨ ᱱᱚᱣᱟ ᱫᱚ ᱩᱱᱠᱩ ᱟᱯᱮ ᱵᱮᱝᱜᱚᱞ ᱯᱚᱱᱚᱛ ᱨᱮᱱ ᱦᱚᱛᱮ ᱛᱮᱜᱮ ᱱᱚᱣᱟ ᱫᱚ ᱦᱩᱭ ᱠᱟᱱᱟ ᱩᱱᱠᱩ ᱜᱮ ᱱᱚᱣᱟ ᱮ ᱱᱚᱣᱟ ᱮᱯ ᱨᱮᱱ ᱢᱮᱢᱵᱟᱨ ᱠᱚ ᱫᱩ ᱩᱱᱠᱩ ᱠᱟᱱ ᱜᱮᱭᱟ ᱠᱚ ᱟᱨ ᱵᱮᱝᱜᱚᱞᱤ ᱛᱮᱜᱮ ᱠᱚ ᱚᱞ ᱠᱟᱫᱟ ᱚᱸᱰᱮ ᱴᱟᱥᱠ ᱠᱚ ᱪᱮᱫ ᱞᱮᱠᱟ ᱯᱩᱨᱟᱹ ᱦᱩᱭᱩᱜᱼᱟ ᱵᱮᱝᱜᱚᱞᱤ ᱛᱮᱜᱮ ᱠᱚ ᱚᱞ ᱠᱟᱫᱟ ᱟᱫᱚ ᱵᱮᱝᱜᱚᱞ ᱥᱮ ᱟᱯᱮ ᱥᱮᱫᱨᱮᱱ ᱫᱚ ᱚᱱᱮᱟᱛᱮ ᱟᱨᱦᱚᱸ ᱡᱟᱹᱥᱛᱤ ᱠᱚ ᱮᱠᱴᱤᱵᱟ
ᱮᱠᱴᱤᱵᱟ ᱦᱮᱸ ᱟᱞᱮᱫᱚ ᱵᱮᱝᱜᱚᱞ ᱜᱮ ᱡᱟᱹᱥᱛᱤ ᱯᱟᱲᱟᱜ ᱵᱟᱝ ᱚᱱᱟᱜᱮ
ᱦᱳᱭ ᱟᱫᱚ ᱪᱮᱫ ᱠᱚ ᱢᱮᱱᱟ ᱟᱨᱦᱚᱸ ᱠᱚᱨᱟᱣ ᱛᱟᱞᱟᱝ ᱦᱮᱸ ᱟᱞᱟᱝ ᱞᱟᱝ ᱜᱟᱞᱢᱟᱨᱟᱜ ᱠᱟᱱᱟ ᱛᱚ ᱟᱫᱚ ᱵᱟᱨᱚ ᱢᱤᱱᱴ ᱦᱩᱭ ᱞᱮᱱᱠᱷᱟᱱ ᱚᱴᱳᱢᱮᱴᱤᱠ ᱜᱮᱫᱚᱜᱼᱟ
ᱚᱴᱚᱢᱤᱴᱤᱠ ᱜᱮᱫᱚᱜ ᱟ ᱦᱟᱸᱜ ᱟᱫᱚ ᱦᱟᱸᱜ ᱟᱨᱚ ᱦᱟᱸᱜ ᱵᱟᱨᱚ ᱢᱤᱱᱤᱴ ᱟᱨᱚ ᱦᱟᱸᱜ ᱯᱚᱨᱮ ᱦᱟᱸᱜ ᱵᱚᱞᱮ ᱵᱟᱝ ᱜᱟᱯᱟ ᱜᱟᱯᱟ ᱵᱚᱞᱮ ᱵᱟᱝ ᱚᱱᱠᱟᱧ ᱯᱷᱳᱱ ᱫᱟᱲᱮᱭᱟᱢᱟ ᱜᱟᱯᱟ ᱥᱮ ᱪᱮᱫ ᱞᱮᱠᱟ
ᱯᱚᱨᱮ ᱦᱟᱸᱜ ᱡᱟᱦᱟᱸᱭ ᱦᱚᱸ ᱦᱮᱸ ᱜᱟᱯᱟ ᱦᱚᱸ ᱥᱮ ᱛᱤᱦᱤᱧ ᱦᱚᱸᱵᱮᱱ ᱜᱟᱞᱢᱟᱨᱟᱣ ᱫᱟᱲᱮᱭᱟᱜᱼᱟ ᱡᱟᱦᱟᱸᱭ ᱥᱚᱸᱜᱮ ᱜᱮ
ᱦᱮᱸ ᱚᱱᱟ ᱢᱟᱧ ᱵᱩᱡᱷᱟᱹᱣᱮᱫ ᱜᱮ ᱚᱱᱟ ᱢᱟᱧ ᱵᱩᱡᱷᱟᱹᱣᱮᱫ ᱜᱮ ᱡᱮ ᱟᱨᱚ ᱯᱚᱨᱮᱛᱮᱧ ᱟᱨᱚ ᱮᱴᱟᱜ ᱦᱚᱲ ᱥᱟᱣᱛᱮᱧ ᱜᱟᱞᱢᱟᱨᱟᱜ ᱜᱮ ᱚᱱᱟ ᱢᱟ ᱜᱟᱞᱢᱟᱨᱟᱣ ᱫᱟᱲᱮᱜ ᱜᱤᱭᱟ. ᱧ ᱵᱚᱞᱮ ᱯᱩᱱᱭᱟ ᱴᱮᱠᱥ ᱢᱮᱱᱟᱜ ᱟ ᱛᱚ ᱟᱡᱚᱢ ᱢᱮ ᱦᱮᱸ ᱥᱮ ᱵᱟᱝ ᱟᱫᱚ ᱟᱨᱠᱤ ᱚᱱᱟᱧ ᱢᱮᱛᱟᱜ ᱢᱮ ᱜᱟᱯᱟ ᱵᱚᱞᱮ ᱟᱨᱠᱤ ᱟᱢ ᱦᱚ ᱟᱢ ᱥᱟᱣᱛᱮᱧ ᱜᱟᱞᱢᱟᱨᱟᱣ ᱫᱟᱲᱮᱭᱟᱜᱼᱟ ᱵᱚᱞᱮ ᱚᱱᱟᱧ ᱢᱮᱱᱫᱟ
ᱦᱳᱭ ᱜᱟᱯᱟ ᱟᱹᱞᱤᱧ ᱥᱚᱸᱜᱮ ᱦᱚᱸ ᱟᱹᱞᱤᱧ ᱥᱚᱸᱜᱮ ᱦᱚᱸᱵᱮᱱ ᱜᱟᱞᱢᱟᱨᱟᱣ ᱫᱟᱲᱮᱜ ᱜᱮᱭᱟ
ᱟᱪᱪᱷᱟ ᱟᱪᱷᱟ ᱟᱪᱷᱟ ᱴᱷᱤᱠ ᱴᱷᱤᱠ
ᱟᱫᱚ ᱦᱟᱸᱜ ᱢᱤᱫ ᱫᱚᱢ ᱦᱟᱸᱜ ᱚᱱᱟ ᱴᱨᱮᱱᱤᱝ ᱵᱷᱤᱰᱭᱳ ᱦᱟᱸᱜ ᱢᱚᱡᱽ ᱛᱮ ᱧᱮᱞ ᱵᱮᱱ ᱵᱤᱱ ᱵᱩᱡᱷᱟᱹᱣᱟ ᱛᱤᱥ ᱛᱤᱥ ᱢᱤᱱᱤᱴ ᱨᱮᱭᱟᱜ ᱵᱷᱤᱰᱤᱭᱳ ᱠᱟᱱᱟ
ᱛᱤᱨᱤᱥ ᱢᱤᱱᱤᱴ ᱨᱮᱱᱟᱜ ᱵᱷᱤᱰᱭᱳ ᱠᱟᱱᱟ
ᱦᱳᱭ ᱦᱳᱭ ᱛᱤᱥ ᱢᱤᱱᱤᱴ ᱨᱮᱭᱟᱜ ᱵᱷᱤᱰᱭᱳ ᱠᱟᱱᱟ ᱧᱮᱞ ᱵᱮᱱ ᱦᱟᱸᱜ, ᱟᱨᱦᱚᱸ ᱢᱚᱸᱡᱽ ᱛᱮᱵᱮᱱ ᱥᱮᱬᱟ ᱧᱚᱜᱚᱜᱼᱟ᱾
ᱡᱮᱢᱚᱱ ᱱᱤᱛᱚᱜ ᱵᱚᱱ ᱵᱩᱡᱷᱟᱹᱣ ᱵᱟᱲᱟᱭᱮᱫ ᱛᱮ ᱡᱟᱠᱜᱮ ᱚᱱᱟ ᱡᱤᱱᱤᱥ ᱫᱩᱧ ᱵᱩᱡᱷᱟᱹᱣ ᱠᱮᱫᱟ ᱛᱚ ᱡᱤᱱᱤᱥ ᱴᱟᱜ᱾
ᱦᱳᱭ ᱟᱨᱦᱚᱸ ᱚᱱᱟᱫᱚ ᱟᱭᱢᱟ ᱡᱤᱱᱤᱥ ᱠᱩ ᱞᱟᱹᱭ ᱠᱮᱫᱟ ᱟᱭᱢᱟ ᱡᱤᱱᱤᱥ ᱵᱮᱱ ᱵᱩᱡᱷᱟᱹᱣᱟ ᱟᱹᱞᱤᱧ ᱢᱟ ᱮᱱᱦᱚᱸ ᱛᱷᱚᱲᱟ ᱛᱷᱚᱲᱤ ᱞᱤᱧ ᱞᱟᱹᱭᱟᱫ ᱵᱮᱱ᱾
ᱦᱮᱸ ᱦᱮᱸ ᱦᱮᱸ ᱟᱨᱠᱤ ᱱᱤᱡᱮᱛᱮ ᱧᱮᱞᱛᱮ ᱵᱚᱞᱮ ᱟᱨᱚ ᱢᱚᱸᱡᱽ ᱮᱢ ᱵᱩᱡᱷᱟᱹᱣᱟ ᱛᱚ ᱦᱮᱸ ᱥᱮ ᱵᱟᱝ?
ᱱᱤᱡᱮ ᱛᱮᱢ ᱧᱮᱞ ᱞᱮᱠᱷᱟᱱ ᱟᱨᱦᱚᱸ ᱟᱹᱰᱤ ᱱᱟᱯᱟᱭ ᱮᱢ ᱵᱩᱡᱷᱟᱹᱣ᱾
ᱟᱨᱚ ᱢᱚᱢᱚᱡ ᱮᱢ ᱵᱩᱡᱷᱟᱹᱣᱟ ᱡᱮ ᱪᱮᱫ ᱞᱮᱠᱟ ᱡᱤᱱᱤᱥ ᱪᱮᱫ ᱞᱮᱠᱟ ᱵᱟᱝ᱾ ᱚ
ᱦᱳᱭ᱾
ᱴᱷᱤᱠ ᱴᱷᱤᱠ᱾